ᱦᱮ
ᱞᱟᱹᱭ ᱮᱫᱟᱞᱤᱧ ᱪᱮᱫ ᱧᱩᱛᱩᱢ ᱨᱟᱠᱟᱵᱽ ᱟᱠᱟᱱᱟ?
ᱦᱮᱸ
ᱪᱮᱫ ᱧᱩᱛᱩᱢ ᱨᱟᱠᱟᱵᱽ ᱟᱠᱟᱱᱟ ᱚᱸᱰᱮ?
ᱧᱩᱛᱩᱢ ᱵᱟᱝ ᱧᱮᱞᱚᱜ ᱠᱟᱱᱟ ᱾ ᱚᱱᱮ ᱡᱟᱦᱟᱸ ᱪᱮᱛᱟᱱ ᱨᱮ ᱚᱱᱮ ᱨᱮᱠᱚᱨᱰᱤᱝ ᱨᱮᱱᱟᱜ ᱤᱭᱟᱹ ᱦᱮᱱᱟᱜ ᱫᱚ ᱚᱱᱟᱛᱮ ᱮᱥᱮᱜ ᱟᱠᱟᱱᱟ ᱧᱩᱛᱩᱢ ᱤᱧ ᱫᱚ
ᱟᱪᱪᱷᱟ ᱚᱠᱟ ᱤᱫᱤᱠᱟ ᱠᱟᱛᱮᱜ ᱨᱚᱯᱚᱲ ᱦᱩᱭᱩᱜ ᱠᱟᱱ ᱛᱟᱦᱮᱸᱫ ᱚᱱᱟ ᱮᱰᱩᱠᱮᱥᱚᱱ ᱤᱫᱤ ᱠᱟᱛᱮᱫ ᱦᱮᱸᱥᱮ ᱛᱚ ᱮ ᱠᱩᱠᱞᱤ ᱠᱩᱠᱞᱤ ᱛᱟᱦᱮᱸ ᱞᱮᱱᱟ ᱡᱮ ᱟᱵᱚ ᱱᱤᱭᱟᱹ ᱥᱚᱢᱟᱡ ᱨᱮ ᱦᱮᱸ ᱱᱤᱭᱟᱹ ᱮᱰᱩᱠᱮᱥᱚᱱ ᱠᱚᱢ ᱠᱷᱟᱹᱛᱤᱨ ᱟᱹᱰᱤᱜᱟᱱ ᱜᱤᱫᱽᱨᱟᱹ ᱠᱚ ᱠᱷᱟᱨᱟᱯᱚᱜ ᱠᱟᱱᱟ, ᱦᱮᱸ ᱥᱮ ᱵᱟᱝ? ᱤᱧᱟᱹᱜ ᱤᱧᱟᱹᱜ ᱡᱩᱠᱛᱤ ᱡᱩᱠᱛᱚ ᱛᱮᱫᱚ ᱦᱩᱭᱩᱜ ᱠᱟᱱᱟ᱾ ᱡᱮ ᱜᱟᱨᱡᱮᱱᱟᱜ ᱜᱟᱭᱰᱮᱱᱥ ᱵᱷᱟᱜᱤ ᱛᱟᱦᱮᱸ ᱫᱚᱨᱠᱟᱨ ᱦᱮᱸ ᱥᱮ ᱵᱟᱝ ᱜᱟᱨᱡᱮᱱ ᱡᱩᱫᱤ ᱜᱤᱫᱽᱨᱟᱹ ᱪᱮᱛᱟᱱ ᱨᱮ ᱜᱟᱭᱤᱰ ᱵᱟᱠᱚ ᱮᱢᱟ ᱛᱚ ᱜᱤᱫᱽᱨᱟᱹ ᱫᱚ ᱚᱴᱳᱢᱮᱴᱤᱠ ᱠᱚ ᱠᱷᱟᱨᱟᱯᱚᱜ ᱜᱮᱭᱟ ᱠᱚ ᱦᱮᱸ ᱥᱮ ᱵᱟᱝ ᱟᱨ ᱫᱩ ᱱᱚᱢᱵᱚᱨ ᱡᱩᱫᱤ ᱮᱰᱩᱠᱮᱥᱚᱱ ᱞᱮᱵᱮᱞ ᱠᱚᱢ ᱛᱟᱦᱮᱱᱟ ᱛᱚᱵᱮ ᱜᱤᱫᱽᱨᱟᱹ ᱜᱤᱫᱽᱨᱟᱹ ᱢᱟᱱ ᱡᱚᱛᱚ ᱫᱚ ᱚᱱᱠᱟ ᱵᱟᱝ ᱛᱮᱭᱟᱨᱚᱜᱼᱟ ᱦᱮᱸ ᱵᱟᱝ ᱩᱱᱠᱩ ᱢᱟ ᱚᱱᱠᱟ ᱮᱰᱩᱠᱮᱥᱚᱱ ᱡᱩᱫᱤ ᱩᱱᱠᱩᱣᱟᱜ ᱵᱟᱝ ᱛᱟᱦᱮᱱᱟ, ᱥᱤᱠᱠᱷᱟ ᱡᱩᱫᱤ ᱞᱟᱡ ᱨᱮ ᱵᱟᱝ ᱛᱟᱦᱮᱱᱟ ᱛᱚ ᱩᱱᱠᱩ ᱫᱚ ᱚᱱᱟ ᱪᱤᱱᱛᱟᱹ ᱫᱷᱟᱨᱟ ᱵᱟᱝ ᱦᱤᱡᱩᱜ ᱛᱟᱠᱚᱣᱟ᱾ ᱡᱮ ᱟᱞᱮᱢᱟ ᱱᱤᱝᱠᱟᱹ ᱯᱨᱳᱜᱨᱟᱢ ᱠᱚᱨᱮᱞᱮ ᱫᱟᱬᱟ ᱵᱟᱲᱟᱭ᱾ ᱦᱮᱸ ᱥᱮ ᱵᱟᱝ ᱚᱞᱯᱚ ᱵᱚᱭᱚᱥ ᱨᱮᱞᱮ ᱵᱟᱯᱞᱟᱜ ᱠᱟᱱᱟᱞᱮ ᱡᱟᱶᱟᱭᱚᱜ ᱠᱟᱱᱟᱞᱮ ᱱᱚᱣᱟ ᱢᱟᱱᱚᱥᱤᱠᱚᱛᱟ ᱫᱚ ᱩᱱᱠᱩ ᱵᱷᱤᱛᱤᱨ ᱨᱮ ᱵᱟᱝ ᱛᱮᱭᱟᱨᱚᱜᱼᱟ᱾ ᱦᱮᱸ ᱥᱮ ᱵᱟᱝ ᱚᱱᱟ ᱠᱷᱟᱹᱛᱤᱨ ᱚ ᱤᱱᱟ ᱡᱩᱠᱛᱤ ᱛᱮᱫᱚ ᱦᱩᱭᱩᱜ ᱠᱟᱱᱟ ᱜᱟᱨᱡᱮᱱᱟᱜ ᱜᱟᱭᱰᱮᱱᱥ ᱫᱚ ᱵᱷᱟᱹᱜᱤ ᱴᱷᱤᱠ ᱫᱚᱨᱠᱟᱨ ᱫᱩ ᱱᱚᱢᱵᱚᱨ ᱯᱚᱭᱮᱱᱴ ᱦᱩᱭᱩᱜ ᱠᱟᱱᱟ ᱮᱰᱩᱠᱮᱥᱚᱱ ᱜᱤᱫᱽᱨᱟᱹ ᱵᱷᱤᱛᱨᱤ ᱨᱮ ᱛᱟᱦᱮᱸ ᱫᱚᱨᱠᱟᱨ᱾
ᱦᱳᱭ
ᱱᱤᱭᱟᱹ ᱡᱩᱫᱤ ᱵᱟᱱᱟᱨ ᱡᱤᱱᱤᱥ ᱛᱟᱦᱮᱱᱟ ᱛᱚᱵᱮ ᱜᱤᱫᱽᱨᱟᱹ ᱫᱚ ᱟᱵᱚ ᱥᱚᱢᱟᱡ ᱨᱮ ᱡᱟᱦᱟᱸ ᱛᱤᱱᱟᱹᱜ ᱜᱤᱫᱽᱨᱟᱹ ᱠᱚ ᱪᱷᱟᱯᱨᱤ ᱠᱚ ᱛᱮᱭᱟᱨᱚᱜ ᱠᱟᱱᱟ ᱵᱟ ᱚᱞᱯᱚ ᱵᱚᱭᱚᱥ ᱨᱮᱠᱚ ᱡᱟᱶᱟᱭᱚᱜ ᱠᱟᱱᱟ ᱠᱚ ᱵᱟᱯᱞᱟᱜ ᱠᱟᱱᱟ ᱠᱚ ᱱᱤᱭᱟᱹ ᱡᱤᱱᱤᱥ ᱵᱟᱝ ᱦᱩᱭᱩᱜᱼᱟ ᱤᱱᱟ ᱡᱩᱠᱛᱤ ᱛᱮ ᱫᱚ
ᱦᱮᱸ ᱟᱨ ᱴᱷᱤᱠ ᱜᱮᱵᱮᱱ ᱞᱟᱹᱭ ᱠᱮᱫᱟ ᱱᱚᱣᱟ ᱦᱚᱸ᱾ ᱚᱱᱟ ᱠᱚᱫᱚ ᱩᱪᱤᱛ ᱠᱟᱱ ᱜᱮᱭᱟ ᱛᱚ ᱜᱤᱫᱽᱨᱟᱹ ᱟᱜ ᱦᱚᱸ ᱵᱩᱡᱽ ᱫᱚᱨᱠᱟᱨ ᱥᱮ ᱤᱧ ᱱᱚᱣᱟ ᱥᱮ ᱚᱱᱟ ᱵᱟᱹᱧ ᱠᱟᱹᱢᱤᱭᱟ᱾ ᱱᱚᱣᱟᱫᱚ ᱵᱟᱹᱲᱤᱡᱜ ᱠᱟᱱᱟ ᱥᱮ ᱱᱚᱣᱟᱴᱟᱜ ᱫᱚ ᱵᱷᱟᱜᱤᱭᱟᱜ ᱠᱟᱱᱟ ᱤᱧ ᱫᱚ ᱵᱷᱟᱜᱤᱭᱟᱜ ᱤᱧ ᱠᱟᱹᱢᱤᱭᱟ ᱵᱟᱹᱲᱤᱡ ᱫᱚ ᱵᱟᱹᱧ ᱠᱟᱹᱢᱤᱭᱟ᱾ ᱚᱱᱟ ᱦᱚᱸ ᱜᱤᱫᱽᱨᱟᱹ ᱦᱚᱸ ᱧᱮᱞ ᱫᱚᱨᱠᱟᱨ᱾
ᱦᱮᱸ
ᱜᱤᱫᱽᱨᱟᱹᱟᱜ ᱦᱚᱸ ᱵᱩᱡᱽ ᱫᱚᱨᱠᱟᱨ ᱠᱟᱨᱚᱱ ᱩᱱᱤ ᱫᱚ ᱞᱟᱹᱴᱩ ᱦᱟᱨᱟ ᱤᱫᱤᱜ ᱠᱟᱱᱟᱭ᱾ ᱛᱩ ᱦᱟᱨᱟ ᱠᱟᱛᱮᱫ ᱜᱮ ᱩᱱᱤ ᱫᱚ ᱵᱩᱡ ᱜᱮ ᱵᱟᱝ ᱦᱤᱡᱩᱜᱼᱟ ᱩᱱᱤᱭᱟᱜ ᱦᱚᱸ ᱵᱩᱡᱽ ᱫᱚ ᱦᱤᱡᱩᱜ ᱜᱮᱭᱟ᱾ ᱠᱤᱱᱛᱩ ᱚᱱᱟ ᱵᱩᱡᱷᱟᱹᱣ ᱨᱮᱱᱟᱜ ᱵᱟᱝᱠᱚ ᱪᱮᱥᱴᱟᱭᱮᱫᱟ᱾
ᱦᱮᱸ ᱟᱪᱪᱷᱟᱧ ᱞᱟᱹᱭ ᱮᱫᱟ ᱟᱵᱚ ᱥᱚᱢᱟᱡᱽ ᱨᱮ ᱦᱮᱸ
ᱦᱮᱸ
ᱡᱟᱦᱟᱸ ᱛᱤᱱᱟᱹᱜ ᱜᱤᱫᱽᱨᱟᱹ ᱵᱟᱦᱨᱮ ᱨᱮᱠᱚ ᱯᱟᱲᱦᱟᱜ ᱠᱟᱱᱟ ᱠᱚ ᱦᱮᱸ ᱥᱮ ᱵᱟᱝ ᱱᱮᱛᱟᱨ ᱡᱮ ᱦᱮᱡ ᱠᱟᱱᱟ ᱱᱮᱛᱟᱨ ᱢᱟ ᱰᱤᱡᱤᱴᱮᱞ ᱡᱩᱜᱽ ᱦᱮᱡ ᱟᱠᱟᱱᱟ᱾
ᱦᱩᱸ
ᱟᱵᱚ ᱥᱚᱢᱟᱡᱽ ᱨᱤᱱ ᱜᱤᱫᱽᱨᱟᱹ ᱠᱚ ᱟᱵᱚᱣᱟᱜ ᱚᱠᱟ ᱥᱚᱢᱟᱡᱽ ᱨᱮᱱᱟᱜ ᱵᱚᱸᱜᱟ ᱵᱩᱨᱩ ᱦᱮᱱᱟᱜ ᱫᱚ ᱦᱮᱸ ᱥᱮ ᱵᱟᱝ
ᱦᱩᱸ
ᱡᱟᱦᱟᱸ ᱛᱤᱱᱟᱹᱜ ᱜᱤᱫᱽᱨᱟᱹ ᱠᱚ ᱵᱟᱡᱟᱨ ᱫᱤᱥᱚᱢ ᱠᱚᱨᱮ ᱠᱚ ᱯᱟᱲᱦᱟᱜ ᱠᱟᱱᱟ ᱠᱚ ᱵᱟᱝ ᱚᱱᱛᱮ ᱨᱮᱠᱚ ᱦᱟᱨᱟᱜ ᱠᱟᱱᱟ ᱠᱚ ᱛᱚ ᱩᱱᱠᱩ ᱢᱟ ᱟᱵᱚᱣᱟᱜ ᱚᱱᱠᱟ ᱡᱟᱦᱮᱨ ᱦᱮᱸ ᱥᱮ ᱵᱟᱝ ᱟᱵᱚ ᱢᱟ ᱡᱟᱦᱮᱨ ᱨᱮ ᱵᱚᱱ ᱵᱚᱸᱜᱟ ᱭᱮᱜᱼᱟ ᱦᱮᱸ ᱥᱮ ᱵᱟᱝ ᱩᱱᱠᱩ ᱫᱚ ᱚᱱᱟ ᱤᱫᱤ ᱠᱟᱛᱮᱫ ᱵᱟᱝ ᱩᱱᱠᱩ ᱫᱚ ᱵᱚᱸᱜᱟ ᱠᱷᱟᱹᱛᱤᱨ ᱠᱚ ᱪᱟᱞᱟᱜ ᱠᱟᱱᱟ ᱠᱚ ᱦᱚᱭᱛᱳ ᱡᱟᱦᱟᱸ ᱠᱚᱨᱮ ᱢᱚᱱᱫᱤᱨ ᱠᱚ ᱦᱮᱱᱟᱜᱼᱟ ᱚᱱᱟ ᱠᱚ ᱥᱮᱱᱚᱜ ᱠᱟᱱᱟ ᱚᱱᱟ ᱤᱫᱤ ᱠᱟᱛᱮ ᱟᱵᱤᱱᱟᱜ ᱵᱤᱪᱟᱹᱨ ᱫᱷᱟᱨᱟ ᱪᱮᱫ
ᱰᱤᱡᱴᱮᱞ ᱫᱚ ᱱᱚᱝᱠᱟᱜ ᱜᱮ ᱱᱤᱛᱚᱜ ᱟᱹᱰᱤ ᱦᱚᱲ ᱞᱮᱠᱟᱜ ᱜᱮ ᱚᱱᱠᱟ ᱵᱟᱭᱨᱮ ᱨᱮ ᱢᱮᱱᱟᱜ ᱟᱠᱟᱜ ᱠᱚᱣᱟ᱾ ᱛᱟᱦᱞᱮ ᱩᱱᱠᱩ ᱫᱚ ᱡᱮᱢᱚᱱ ᱟᱵᱚᱣᱟᱜ ᱟᱹᱛᱩ ᱠᱚᱨᱮ ᱵᱟᱦᱟ ᱥᱚᱦᱨᱟᱭ ᱦᱩᱭᱩᱜᱼᱟ᱾ ᱦᱮᱸ ᱱᱚᱣᱟ ᱠᱚᱨᱮ ᱫᱚ ᱪᱟᱞᱟᱜ ᱫᱚᱨᱠᱟᱨ ᱜᱮ ᱠᱟᱱᱟ ᱟᱵᱚ ᱟᱵᱚ ᱥᱟᱱᱛᱟᱲ ᱫᱚ ᱮᱠᱟᱞ ᱚᱱᱟ ᱫᱚ ᱟᱵᱚᱣᱟᱜ ᱠᱟᱱᱟ ᱟᱵᱚ ᱵᱟᱵᱚᱱ ᱥᱮᱬᱟ ᱞᱮᱠᱷᱟᱱ ᱟᱵᱚ ᱣᱟᱜ ᱟᱵᱚᱣᱟᱜ ᱡᱟᱦᱟᱸ ᱟᱹᱨᱤᱪᱟᱹᱞᱤ ᱨᱮᱱᱟᱜ ᱚᱱᱟ ᱫᱚ ᱟᱵᱚ ᱜᱮᱵᱚᱱ ᱧᱮᱞᱟ ᱦᱚᱲ ᱫᱚ ᱵᱟᱝᱠᱚ ᱧᱮᱞ ᱛᱟᱵᱚᱱᱟ ᱪᱮᱫ ᱵᱤᱱ ᱞᱟᱹᱭᱟ ᱱᱚᱣᱟ ᱠᱚᱫᱚ ᱪᱟᱞᱟᱜ ᱫᱚᱨᱠᱟᱨ ᱛᱟᱵᱚᱱ ᱟᱨ ᱡᱟᱦᱟᱸᱭ ᱚᱲᱟᱜ ᱨᱮ ᱜᱟᱨᱡᱮᱱ ᱠᱚ ᱢᱮᱱᱟᱜ ᱠᱚᱣᱟ ᱱᱩᱠᱩ ᱦᱚᱸ ᱞᱟᱹᱭ ᱫᱚ ᱫᱚᱨᱠᱟᱨ ᱡᱮ ᱱᱚᱣᱟ ᱠᱚᱫᱚ ᱥᱮᱬᱟ ᱨᱮᱱᱟᱜ ᱞᱟᱹᱠᱛᱤ ᱠᱟᱱᱟ ᱪᱮᱫ ᱠᱟᱛᱮ ᱵᱚᱸᱜᱟ ᱵᱩᱨᱩᱭ ᱦᱩᱭᱩᱜᱼᱟ ᱵᱚᱸᱜᱟ ᱵᱩᱨᱩ ᱨᱮ ᱪᱮᱫ ᱠᱚ ᱞᱟᱜᱟᱜᱼᱟ᱾ ᱚᱠᱟ ᱴᱟᱜ ᱡᱟᱦᱮᱨ ᱛᱷᱟᱱ ᱠᱟᱱ ᱛᱟᱵᱚᱱᱟ ᱱᱚᱣᱟ ᱠᱚᱦᱚᱸ ᱩᱫᱩᱜ ᱥᱮᱬᱟ ᱫᱚ ᱫᱚᱨᱠᱟᱨ ᱱᱮᱛᱟᱨ ᱫᱚ ᱧᱮᱞᱚᱜ ᱠᱟᱱᱟ ᱠᱟᱹᱴᱤᱡ ᱠᱷᱚᱱᱟᱜ ᱜᱮ ᱵᱟᱦᱨᱮ ᱨᱮᱠᱚ ᱫᱚᱦᱚ ᱭᱮᱫ ᱠᱚᱣᱟ ᱟᱨ ᱦᱚᱲ ᱛᱮ ᱦᱚᱸ ᱚᱱᱠᱟ ᱵᱟᱝᱠᱚ ᱨᱚᱲ ᱠᱟᱱᱟ ᱡᱚᱛᱚ ᱦᱚᱲ ᱢᱟᱱᱮ ᱫᱤᱠᱩ ᱛᱮᱠᱚ ᱨᱚᱲ ᱠᱟᱱᱟ᱾ ᱮᱴᱟᱜ ᱯᱟᱹᱨᱥᱤ ᱛᱮᱠᱚ ᱨᱚᱲ ᱠᱟᱱᱟ ᱢᱟᱱᱮ ᱟᱵᱚᱣᱟᱜ ᱡᱟᱱᱟᱢ ᱟᱲᱟᱝ ᱜᱮᱠᱚ ᱦᱤᱲᱤᱧ ᱪᱟᱵᱟᱭᱮᱫᱟ ᱵᱚᱞᱮ ᱱᱚᱣᱟ ᱦᱚᱸ ᱩᱪᱤᱛ ᱫᱚ ᱵᱟᱝ ᱠᱟᱱᱟ ᱡᱮ ᱡᱟᱱᱟᱢ ᱟᱲᱟᱝ ᱵᱚᱱ ᱦᱤᱲᱤᱧ ᱦᱚᱪᱚᱭᱟ ᱠᱤᱱᱛᱩ ᱱᱚᱣᱟ ᱫᱚ ᱟᱵᱚ ᱠᱟᱹᱴᱤᱡ ᱠᱷᱚᱱᱟᱜ ᱜᱮ ᱡᱟᱱᱟᱢ ᱟᱲᱟᱝ ᱥᱟᱶᱼᱥᱟᱶᱛᱮ ᱟᱨᱦᱚᱸ ᱟᱢ ᱫᱚ ᱥᱮᱬᱟᱭ ᱢᱮ ᱮᱴᱟᱜ ᱯᱟᱹᱨᱥᱤ ᱛᱮ ᱨᱚᱲ ᱠᱤᱱᱛᱩ ᱡᱟᱱᱟᱢ ᱢᱟᱲᱟᱝ ᱫᱚ ᱢᱟᱲᱟᱝ ᱨᱮ ᱥᱮᱬᱟ ᱦᱟᱭ ᱢᱮ
ᱟᱪᱪᱷᱟ ᱟᱪᱪᱷᱟ ᱟᱪᱪᱷᱟ
ᱟᱨ ᱵᱟᱦᱟ ᱥᱚᱦᱨᱟᱭ ᱠᱚᱨᱮ ᱱᱚᱣᱟ ᱠᱚᱨᱮ ᱫᱚ ᱦᱮᱡ ᱫᱚᱨᱠᱟᱨ ᱜᱮ ᱚᱲᱟᱜ ᱨᱮᱫᱚ ᱚᱲᱟᱜ ᱦᱚᱲ ᱦᱚᱸ ᱵᱩᱡᱽ ᱫᱚᱨᱠᱟᱨ ᱡᱮ ᱟᱞᱮ ᱫᱚ ᱥᱟᱱᱛᱟᱲ ᱠᱟᱱᱟ ᱞᱮ ᱢᱮᱱᱛᱮ ᱦᱚᱲ ᱠᱟᱱᱟᱞᱮ ᱟᱞᱮᱭᱟᱜ ᱡᱟᱦᱟᱸ ᱟᱹᱨᱤᱼᱪᱟᱹᱞᱤ ᱱᱚᱣᱟ ᱫᱚ ᱥᱮᱬᱟ ᱫᱚᱨᱠᱟᱨ ᱪᱮ ᱧᱮᱞ ᱥᱮᱬᱟᱭᱟᱠᱚ ᱩᱱᱠᱩ ᱠᱚ ᱧᱮᱞ ᱥᱮᱬᱟᱭᱟ ᱛᱚᱵᱮ ᱥᱮ ᱯᱚᱨᱚᱵᱚᱨᱛᱤ ᱠᱟᱞ ᱨᱮ ᱟᱨᱦᱚᱸ ᱡᱟᱦᱟᱸᱭ ᱠᱚ ᱦᱤᱡᱩᱜᱼᱟ ᱩᱱᱠᱩ ᱠᱚ ᱞᱟᱹᱭ ᱭᱟᱠᱚ ᱵᱟᱝ ᱞᱟᱦᱟᱛᱮ ᱠᱷᱚᱱᱟᱜ ᱚᱱᱟ ᱦᱚᱸᱠᱚ ᱠᱟᱹᱢᱤ ᱟᱹᱜᱩ ᱟᱠᱟᱫᱟ ᱛᱚ ᱟᱞᱮᱭᱟᱜ ᱱᱚᱣᱟ ᱢᱮᱱᱟᱜ ᱛᱟᱞᱮᱭᱟ ᱟᱹᱨᱤᱼᱪᱟᱹᱞᱤ ᱞᱮᱠᱟᱱ ᱛᱟᱞᱮᱭᱟ ᱵᱟᱝᱠᱷᱟᱱ ᱫᱚ ᱩᱱᱠᱩ ᱪᱤᱠᱟᱹ ᱛᱮ ᱠᱚ ᱵᱩᱡᱽ ᱮᱫᱟ
ᱴᱷᱤᱠ ᱴᱷᱤᱠ ᱴᱷᱤᱠ ᱴᱷᱤᱠ ᱯᱚᱭᱮᱱᱴ ᱵᱤᱱ ᱞᱟᱹᱭ ᱠᱮᱜᱼᱟ ᱵᱤᱱ ᱟᱹᱵᱤᱱᱟᱜ ᱠᱟᱛᱷᱟ ᱟᱸᱡᱚᱢ ᱠᱟᱛᱮᱫ ᱟᱹᱰᱤ ᱱᱚᱣᱟ ᱜᱮᱞᱤᱧ ᱵᱩᱡᱷᱟᱹᱣ ᱠᱮᱫᱼᱟ ᱡᱮ ᱢᱮᱱᱛᱮᱱ ᱯᱚᱭᱮᱱᱴ ᱵᱤᱱ ᱥᱟᱵ ᱠᱮᱭᱟ ᱵᱤᱱ ᱵᱟᱝ ᱨᱮ ᱨᱟᱠᱟᱵ ᱠᱮᱭᱟᱵᱤᱱ ᱟᱪᱪᱷᱟ ᱞᱟᱹᱭ ᱮᱫᱟ ᱞᱤᱧ ᱡᱮ ᱱᱮᱛᱟᱨ ᱢᱟ ᱰᱤᱡᱤᱴᱟᱞ ᱡᱩᱜᱽ ᱦᱩᱭ ᱟᱠᱟᱱᱟ ᱦᱮᱸ ᱥᱮ ᱵᱟᱝ ᱱᱤᱭᱟᱹ ᱰᱤᱡᱤᱴᱟᱞ ᱡᱩᱜᱽ ᱨᱮ ᱜᱤᱫᱽᱨᱟᱹ ᱠᱚᱢᱟ ᱡᱚᱛᱚ ᱜᱮ ᱢᱚᱵᱟᱭᱤᱞ ᱵᱟᱝᱠᱷᱟᱱ ᱡᱟᱦᱟᱱᱟᱜ ᱴᱤᱵᱷᱤ ᱠᱚᱨᱮ ᱪᱟᱵᱟᱜ ᱦᱮᱸ ᱥᱮ ᱵᱟᱝ ᱯᱚᱨᱤᱱᱚᱛᱚᱜ ᱠᱟᱱᱟ ᱟᱪᱪᱷᱟ ᱱᱚᱣᱟ ᱢᱟ ᱵᱤᱜᱽᱜᱟᱱᱟᱜ ᱢᱤᱫᱴᱤᱡ ᱤᱭᱟᱹ ᱵᱷᱟᱜᱤ ᱵᱮᱵᱚᱥᱛᱟ ᱠᱟᱱᱟ ᱦᱮᱸ ᱥᱮ ᱵᱟᱝ
ᱦᱮᱸ
ᱟᱪᱷᱟ ᱵᱤᱜᱽᱜᱟᱱ ᱨᱮᱱᱟᱜ ᱠᱤᱪᱷᱩ ᱵᱷᱟᱜᱤ ᱫᱤᱠ ᱵᱟᱨᱭᱟ ᱯᱚᱭᱮᱱᱴ ᱞᱟᱹᱭ ᱞᱮᱠᱷᱟᱱ ᱵᱷᱟᱹᱜᱤ ᱠᱚᱜᱼᱟ ᱟᱨ ᱵᱤᱜᱽᱜᱟᱱ ᱨᱮᱱᱟᱜ ᱠᱤᱪᱷᱩ ᱠᱷᱟᱨᱟᱯ ᱫᱤᱠ ᱵᱟᱨᱭᱟ ᱯᱚᱭᱮᱱᱴ ᱞᱟᱹᱭ ᱞᱮᱠᱷᱟᱱ ᱵᱷᱟᱜᱤ ᱠᱚᱜᱼᱟ ᱡᱩᱫᱤ ᱵᱚᱱ ᱫᱟᱲᱮᱭᱟᱜᱼᱟ
ᱟᱹᱰᱤᱱ ᱫᱚ ᱞᱟᱹᱭᱟ ᱡᱟᱦᱟᱸ ᱱᱚᱣᱟ ᱠᱚ ᱟᱨᱠᱤ ᱰᱤᱡᱤᱴᱟᱞ ᱡᱩᱜᱽ ᱡᱟᱦᱟᱸ ᱠᱚ ᱢᱳᱵᱟᱭᱤᱞ ᱠᱚ ᱵᱮᱱᱟᱣ ᱟᱠᱟᱫ ᱫᱚ ᱴᱤᱵᱷᱤ ᱠᱚ ᱵᱮᱱᱟᱣ ᱟᱠᱟᱫ ᱫᱚ ᱢᱤᱫ ᱯᱚᱠᱷᱮ ᱫᱚ ᱢᱟᱱᱮ ᱵᱷᱟᱜᱮ ᱞᱟᱹᱜᱤᱫ ᱦᱚᱸᱠᱚ ᱵᱮᱱᱟᱣ ᱟᱠᱟᱫᱟ ᱡᱟᱛᱮ ᱟᱵᱚᱣᱟᱜ ᱥᱩᱵᱤᱫᱷᱟ ᱦᱩᱭᱩᱜᱼᱟ ᱢᱟᱱᱮ ᱟᱵᱚ ᱵᱷᱟᱜᱮ ᱦᱚᱸ ᱦᱩᱭᱩᱜ ᱠᱟᱱ ᱛᱟᱵᱚᱱᱟ ᱡᱟᱦᱟᱸ ᱫᱚ ᱟᱵᱚ ᱢᱟᱱᱮ ᱞᱟᱦᱟ ᱛᱮᱫᱚ ᱪᱤᱴᱷᱤ ᱥᱟᱠᱟᱢ ᱛᱮᱵᱚᱱ ᱵᱮᱣᱦᱟᱨᱮᱫ ᱛᱟᱦᱮᱱᱟ ᱱᱤᱛᱚᱜ ᱚᱱᱟ ᱪᱤᱴᱷᱤ ᱥᱟᱠᱟᱢ ᱚᱱᱟ ᱵᱟᱝ ᱠᱟᱛᱮᱫ ᱟᱵᱚ ᱱᱤᱛᱚᱜ ᱚᱱᱟ ᱯᱷᱳᱱ ᱛᱮᱜᱮ ᱚᱱᱟ ᱵᱚᱱ ᱦᱟᱸᱰᱮᱱᱟᱜ ᱥᱮ ᱱᱚᱸᱰᱮᱱᱟᱜ ᱤᱭᱟᱹ ᱵᱚᱱ ᱵᱟᱲᱟᱭ ᱫᱟᱲᱮᱭᱟᱜ ᱠᱟᱱᱟ ᱥᱮ ᱵᱚᱱ ᱠᱩᱞᱤ ᱫᱟᱲᱮᱭᱟᱠᱚ ᱠᱟᱱᱟ ᱪᱮᱫ ᱞᱮᱠᱟ ᱢᱟᱱᱮ ᱢᱮᱱᱟᱜ ᱠᱚᱣᱟ ᱵᱟᱹᱱᱩᱜ ᱠᱚᱣᱟ ᱧᱮᱞ ᱫᱟᱲᱮᱭᱟᱠᱚ ᱠᱚᱣᱟᱢ ᱩᱱᱠᱩ ᱵᱚᱱ ᱧᱮᱞ ᱫᱟᱲᱮ ᱭᱟᱠᱚ ᱠᱟᱱᱟ ᱥᱮ ᱴᱤᱵᱷᱤ ᱠᱚ ᱫᱟᱨᱟᱭ ᱛᱮ ᱦᱚᱸ ᱟᱵᱚ ᱠᱷᱚᱵᱚᱨ ᱵᱚᱱ ᱧᱮᱞ ᱮᱫᱟ ᱮ ᱱᱚᱣᱟ ᱠᱚ ᱫᱤᱠ ᱫᱤᱭᱮ ᱫᱚ ᱟᱵᱚᱣᱟᱜ ᱯᱚᱠᱠᱷᱮ ᱫᱚ ᱥᱩᱵᱤᱫᱷᱟ ᱜᱮ ᱦᱳᱭᱜ ᱠᱟᱱ ᱛᱟᱵᱩᱱᱟ ᱟᱨ ᱵᱟᱹᱲᱤᱡ ᱫᱤᱠ ᱫᱚ ᱦᱩᱭᱩᱜ ᱠᱟᱱᱟ ᱡᱮ ᱱᱚᱣᱟ ᱠᱚᱨᱮ ᱟᱵᱚ ᱢᱟᱱᱮ ᱟᱵᱚᱣᱟᱜ ᱢᱟᱱᱮ ᱪᱮᱫ ᱤᱧ ᱞᱟᱹᱭᱟ ᱟ ᱵᱩᱡ ᱵᱟᱝ ᱠᱷᱟᱹᱛᱤᱨ ᱛᱮ ᱱᱚᱣᱟ ᱯᱷᱳᱱ ᱨᱮ ᱥᱟᱨᱟᱫᱤᱱ ᱢᱟᱱᱮ ᱱᱮᱛᱟᱨ ᱢᱟ ᱟᱨᱚ ᱦᱱᱟᱮ ᱤᱱᱥᱴᱟ ᱯᱷᱮᱥᱵᱩᱠ ᱱᱚᱣᱟ ᱠᱚ ᱦᱮᱡ ᱟᱠᱟᱱᱟ
ᱦᱩᱸ
ᱛᱟᱦᱞᱮ ᱚᱱᱟᱨᱮ ᱟᱵᱚ ᱥᱟᱨᱟᱫᱤᱱ ᱦᱟᱱᱮ ᱵᱷᱤᱰᱤᱭᱳ ᱦᱤᱡᱩᱜ ᱠᱟᱱᱟ ᱚᱱᱟ ᱠᱚ ᱧᱮᱞ ᱧᱮᱞᱛᱮ ᱟᱵᱚ ᱱᱤᱡᱮᱨᱟᱜ ᱴᱟᱭᱢ ᱱᱤᱡᱮ ᱜᱮ ᱵᱮᱟᱨᱛᱷᱚ ᱫᱟᱵᱚᱱ ᱱᱚᱣᱟ ᱨᱮ ᱩᱱᱟᱜ ᱯᱟᱲᱦᱟᱣ ᱠᱚ ᱫᱤᱠ ᱫᱤᱭᱮ ᱨᱮᱱᱟᱜ ᱜᱩᱨᱩᱛᱚ ᱵᱟᱝ ᱮᱢ ᱠᱟᱛᱮᱫ ᱢᱳᱵᱟᱭᱤᱞ ᱨᱮᱜᱮ ᱥᱟᱨᱟᱫᱤᱱ ᱧᱮᱞ ᱫᱟᱠᱚ ᱵᱚᱞᱚᱜᱚᱜ ᱠᱟᱱᱟ ᱠᱚ ᱢᱳᱵᱟᱭᱤᱞ ᱨᱮᱜᱮ ᱛᱟᱦᱚᱞᱮ ᱱᱚᱣᱟ ᱠᱷᱟᱹᱛᱤᱨ ᱛᱮ ᱟᱵᱚᱣᱟᱜ ᱢᱟᱱᱮ ᱪᱮᱫ ᱤᱧ ᱞᱟᱹᱭᱟ ᱵᱚᱦᱚᱜ ᱨᱮ ᱟᱨᱠᱤ ᱥᱟᱨᱟᱫᱤᱱ ᱱᱚᱣᱟ ᱠᱚ ᱫᱤᱠ ᱫᱤᱭᱮ ᱜᱮ ᱤᱭᱟᱹ ᱪᱟᱞᱟᱜ ᱠᱟᱱᱟ ᱱᱚᱣᱟ ᱦᱥᱟᱹ ᱫᱚ ᱮᱴᱟᱜ ᱠᱤᱪᱷᱩ ᱫᱚ ᱵᱟᱝ ᱦᱤᱡᱩᱜ ᱠᱟᱱᱟ ᱟᱨ ᱡᱟᱦᱟᱸᱭ ᱢᱤᱫᱴᱟᱝ ᱦᱚᱲ ᱢᱚᱵᱟᱤᱞ ᱧᱮᱞ ᱧᱮᱞᱛᱮ ᱯᱟᱹᱨᱠᱟᱹᱣ ᱠᱚᱜ ᱫᱚᱭ ᱫᱟᱠᱟ ᱡᱚᱢ ᱥᱮ ᱡᱟᱹᱯᱤᱫ ᱞᱟᱦᱟ ᱧᱮᱞ ᱩᱱᱤ ᱫᱚ ᱛᱤᱥ ᱦᱚᱸ ᱫᱚ ᱵᱟᱭ ᱵᱟᱜᱤ ᱫᱟᱲᱮᱭᱟᱜᱼᱟ ᱢᱳᱵᱟᱭᱤᱞ ᱫᱚ ᱩᱱᱤ ᱫᱚ ᱧᱮᱞ ᱤᱫᱤ ᱜᱮᱭᱟᱭ ᱯᱨᱟᱭ ᱜᱮ ᱱᱚᱣᱟ ᱠᱚᱫᱚ ᱮᱠᱫᱚᱢ ᱵᱟᱝ ᱵᱷᱟᱜᱮᱭᱟ ᱤᱧᱟᱜ ᱢᱚᱱᱮ ᱛᱮᱫᱩᱧ ᱞᱟ. ᱭ- ᱟ ᱢᱳᱵᱟᱭᱤᱞ ᱫᱚ ᱵᱳᱫᱷᱚᱭ ᱵᱷᱟᱜᱤ ᱫᱤᱠ ᱫᱤᱭᱮ ᱵᱮᱣᱦᱟᱨ ᱞᱮᱠᱷᱟᱱ ᱫᱚ ᱱᱟᱯᱟᱭᱚᱜ-ᱟ ᱠᱚᱢ ᱵᱚᱱ ᱵᱮᱵᱚᱦᱟᱨ ᱞᱮᱠᱷᱟᱱ ᱟᱨᱚ ᱧᱮᱞᱚᱜ ᱠᱟᱱᱟ ᱡᱟᱹᱯᱤᱫ ᱥᱩᱢᱚᱭ ᱵᱤᱪᱷᱱᱟᱹ ᱨᱮᱜᱮ ᱱᱮᱛᱟᱨ ᱢᱟ ᱡᱚᱛᱚ ᱦᱚᱲ ᱯᱷᱳᱱ ᱠᱚ ᱫᱚᱦᱚ ᱠᱟᱜ ᱠᱟᱱᱟ ᱧᱮᱞᱚᱜ ᱠᱟᱱ ᱜᱮᱭᱟ
ᱦᱮᱸ
ᱟᱪᱷᱟ ᱟᱹᱵᱤᱱ ᱡᱮᱵᱤᱱ ᱞᱟᱹᱭ ᱠᱮᱫᱟ ᱦᱮᱸ ᱟᱹᱰᱤ ᱱᱟᱯᱟᱭ ᱜᱮᱵᱤᱱ ᱞᱟᱹᱭ ᱠᱮᱫᱟ ᱵᱮᱥ ᱜᱮᱵᱤᱱ ᱞᱟᱹᱭ ᱠᱮᱫᱟ ᱱᱚᱣᱟ ᱟᱵᱤᱱᱟᱜ ᱵᱤᱪᱟᱨ ᱫᱷᱟᱨᱟ ᱦᱤᱥᱟᱹᱵ ᱛᱮ ᱤᱧᱟᱜ ᱦᱚᱸ ᱠᱤᱪᱷᱩᱧ ᱵᱤᱪᱟᱹᱨ ᱫᱷᱟᱨᱟᱧ ᱢᱮᱥᱟ ᱨᱮᱱᱟᱜ ᱤᱧ ᱛᱟᱭᱟ ᱡᱩᱫᱤ ᱟᱵᱤᱱᱟᱜ ᱤᱧ ᱩᱱᱩᱢᱚᱛᱤ ᱛᱟᱦᱮᱱᱟ ᱚᱱᱟᱛᱤᱧ ᱞᱟᱹᱭᱟ ᱛᱚ ᱞᱟᱹᱭᱫᱟᱞᱮᱧ ᱡᱮ ᱟᱞᱮ ᱱᱟᱜ ᱛᱮ ᱵᱤᱜᱽᱜᱟᱱᱟᱜ ᱫᱤᱠ ᱫᱚ ᱠᱤᱪᱷᱩ ᱵᱷᱟᱜᱤ ᱫᱤᱠ ᱦᱚᱸ ᱦᱮᱱᱟᱜ ᱜᱮᱭᱟ ᱠᱤᱪᱷᱩ ᱠᱷᱟᱨᱟᱯ ᱫᱤᱠ ᱦᱚᱸ ᱦᱮᱱᱟᱜ ᱜᱮᱭᱟ ᱦᱮᱸ ᱥᱮ ᱵᱟᱝ ᱡᱮᱠᱳᱱᱳ ᱡᱤᱱᱤᱥᱟᱜ ᱢᱤᱫᱴᱮᱱ ᱵᱷᱟᱜᱤ ᱫᱤᱠ ᱦᱚᱸ ᱛᱟᱦᱮᱱ ᱜᱮᱭᱟ ᱠᱷᱟᱨᱟᱯ ᱫᱤᱠ ᱦᱚᱸ ᱛᱟᱦᱮᱱ ᱜᱮᱭᱟ ᱚᱱᱠᱟ ᱵᱤᱜᱽᱜᱟᱱ ᱦᱚᱸ ᱵᱷᱟᱜᱤ ᱫᱤᱠ ᱛᱟᱦᱮᱱ ᱜᱮᱭᱟ ᱠᱷᱟᱨᱟᱯ ᱫᱤᱠ ᱛᱟᱦᱮᱱ ᱜᱮᱭᱟ ᱦᱮᱸ ᱥᱮ ᱵᱟᱝ
ᱤᱱᱟᱹ ᱦᱤᱥᱟᱹᱵ ᱛᱮ ᱡᱟᱦᱟᱸ ᱱᱮᱛᱟᱨ ᱡᱩᱜᱽ ᱨᱮᱢᱟ ᱡᱮᱢᱚᱱ ᱴᱨᱟᱠᱴᱚᱨ ᱠᱚ ᱦᱮᱡ ᱟᱠᱟᱱᱟ ᱛᱟᱯᱚᱨᱮ ᱯᱟᱣᱟᱨ ᱴᱤᱞᱟᱨ ᱠᱚ ᱦᱮᱡ ᱟᱠᱟᱱᱟ ᱦᱮᱸ ᱥᱮ ᱵᱟᱝ ᱵᱟᱹᱫ ᱥᱤᱭᱳᱜ ᱵᱟᱠᱷᱨᱟ ᱱᱚᱣᱟ ᱡᱚᱱᱛᱨᱚᱯᱟᱛᱤ ᱠᱚ ᱩᱰᱩᱠ ᱟᱠᱟᱱᱟ ᱦᱮᱸ ᱥᱮ ᱵᱟᱝ ᱱᱚᱣᱟ ᱦᱩᱭᱩᱜᱳ ᱠᱟᱱᱟ ᱵᱤᱜᱽᱜᱟᱱᱟᱜ ᱵᱮᱱᱟᱣ ᱨᱮᱱᱟᱜ ᱡᱤᱱᱤᱥ ᱯᱚᱛᱨᱚ ᱠᱟᱱᱟ ᱦᱮᱸ ᱥᱮ ᱵᱟᱝ
ᱦᱮᱸ
ᱡᱟᱦᱟᱸᱦᱭᱟᱜ ᱦᱚᱭᱛᱳ ᱵᱤᱜᱷᱟᱹ ᱵᱤᱜᱷᱟᱹ ᱵᱟᱹᱫ ᱠᱚ ᱦᱮᱱᱟᱜ ᱛᱟᱠᱚᱣᱟ ᱩᱱᱠᱩ ᱠᱟᱹᱢᱤ ᱫᱚ ᱞᱚᱜᱚᱱ ᱠᱚ ᱠᱷᱚᱡᱚᱜ ᱠᱟᱱᱟ ᱛᱚ ᱩᱱᱠᱩ ᱠᱷᱟᱹᱛᱤᱨ ᱫᱚ ᱱᱚᱣᱟ ᱟ ᱴᱨᱟᱠᱴᱚᱨ ᱵᱟ ᱯᱟᱣᱟᱨᱴᱤᱞᱟᱨ ᱟᱹᱰᱤᱜᱟᱱ ᱠᱟᱹᱢᱤ ᱨᱮ ᱞᱟᱜᱟᱜ ᱠᱟᱱᱟ ᱦᱮᱸ ᱥᱮ ᱵᱟᱝ? ᱦᱚᱭᱛᱚ ᱯᱟᱸᱪ ᱪᱷᱚ ᱜᱷᱚᱱᱴᱟ ᱨᱮ ᱟᱡᱟᱜ ᱠᱟᱹᱢᱤ ᱯᱩᱨᱟᱹᱣ ᱜᱚᱫᱚᱜ ᱠᱟᱱᱟ ᱦᱚᱭᱛᱳ ᱟᱡᱟᱜ ᱟᱹᱰᱤᱜᱟᱱ ᱵᱤᱜᱷᱟᱹ ᱵᱤᱜᱷᱟᱹ ᱵᱟᱹᱫ ᱦᱮᱱᱟᱜ ᱛᱟᱭᱟ ᱢᱤᱫ ᱫᱷᱟᱣ ᱨᱮ ᱩᱱᱤ ᱥᱤᱭᱳᱜ ᱯᱩᱨᱟᱹᱣᱮᱫᱟᱭ ᱦᱮᱸ ᱥᱮ ᱵᱟᱝ ᱟᱨ ᱱᱚᱣᱟ ᱟᱨᱠᱤ ᱱᱚᱣᱟ ᱨᱮᱱᱟᱜ ᱠᱷᱟᱨᱟᱯ ᱫᱤᱠ ᱤᱧ ᱞᱟᱹᱭᱫᱟ ᱡᱟᱦᱟᱸᱭ ᱠᱚ ᱠᱟᱹᱢᱤᱭ ᱫᱟᱠᱚ ᱡᱟᱦᱟᱸᱦ ᱠᱚ ᱫᱤᱱ ᱢᱩᱡᱩᱨᱤ ᱦᱤᱥᱟᱹᱵ ᱛᱮᱠᱚ ᱯᱚᱭᱥᱟ ᱠᱚ ᱨᱳᱡᱽᱜᱟᱨ ᱨᱮᱭᱟ ᱠᱚ ᱩᱱᱠᱩᱣᱟᱜ ᱫᱚ ᱪᱟᱹᱦᱤᱫᱟ ᱟᱥᱛᱮ ᱟᱥᱛᱮ ᱢᱟᱨᱠᱮᱴ ᱨᱮ ᱠᱚᱢᱚᱜ ᱠᱟᱱᱟ ᱦᱮᱸ ᱥᱮ ᱵᱟᱝ ᱚᱱᱟ ᱢᱤᱫᱴᱮᱱ ᱠᱷᱟᱨᱟᱯ ᱫᱤᱠ ᱦᱩᱭᱩᱜ ᱠᱟᱱᱟ ᱩᱱᱠᱩ ᱤᱱᱠᱟᱢ ᱨᱮᱱᱟᱜ ᱥᱳᱨᱥ ᱩᱱᱠᱩ ᱴᱷᱮᱱ ᱠᱚᱢᱚᱜ ᱠᱟᱱᱟ ᱨᱳᱡᱽᱜᱟᱨ ᱠᱚᱢᱚᱜ ᱠᱟᱱᱟ ᱦᱮᱸ ᱥᱮ ᱵᱟᱝ ᱵᱮᱠᱟᱨᱚᱜ ᱠᱟᱱᱟ ᱠᱚ ᱰᱮᱞᱤ ᱰᱮᱞᱤ ᱠᱟᱹᱢᱤ ᱵᱟᱠᱚ ᱱᱟᱢᱮᱫ ᱫᱟ ᱠᱚ ᱦᱮᱸ ᱥᱮ ᱵᱟᱝ ᱚᱱᱟᱧ ᱞᱟᱹᱭᱮᱫᱟ ᱢᱤᱫᱴᱤᱡ ᱯᱚᱭᱮᱱᱴ ᱠᱷᱟᱨᱟᱯ ᱟᱨ ᱵᱷᱟᱜᱤ ᱫᱤᱠᱤᱧ ᱞᱟᱹᱭ ᱠᱮᱭᱟ ᱟᱨ ᱢᱤᱫᱴᱤ ᱯᱚᱭᱮᱱᱴ ᱦᱩᱭᱩᱜ ᱠᱟᱱᱟ ᱢᱳᱵᱟᱭᱤᱞ ᱢᱳᱵᱟᱭᱤᱞ ᱦᱩᱭᱩᱜ ᱠᱟᱱᱟ ᱟᱹᱵᱤᱱ ᱚᱠᱟ ᱵᱤᱱ ᱞᱟᱹᱭ ᱠᱮᱭᱟ ᱚᱱᱟ ᱯᱚᱭᱮᱱᱴ ᱜᱮ ᱢᱳᱵᱟᱭᱤᱞ ᱦᱩᱭᱩᱜ ᱠᱟᱱᱟ ᱡᱮ ᱡᱟᱦᱟᱸᱭ ᱠᱚ ᱡᱩᱫᱤ ᱡᱟᱦᱟᱸᱭ ᱜᱤᱫᱽᱨᱟᱹ ᱢᱳᱵᱟᱭᱤᱞ ᱡᱩᱫᱤ ᱠᱚ ᱵᱷᱟᱹᱜᱤ ᱠᱟᱹᱢᱤ ᱨᱮᱠᱚ ᱞᱟᱜᱟᱣᱟ ᱚᱱᱟ ᱫᱚ ᱚᱹᱰᱤ ᱜᱟᱱ ᱠᱟᱹᱢᱤ ᱨᱮ ᱮᱢᱚᱜᱼᱟ, ᱦᱮᱸ ᱥᱮ ᱵᱟᱝ? ᱢᱳᱵᱟᱭᱤᱞ ᱨᱮᱦᱚᱸ ᱵᱟᱹᱲᱤᱡᱽ ᱠᱟᱹᱢᱤ ᱦᱮᱱᱟᱜᱼᱟ ᱵᱷᱟᱜᱤ ᱠᱟᱹᱢᱤ ᱦᱮᱱᱟᱜᱼᱟ ᱟᱫᱚ ᱢᱳᱵᱟᱭᱤᱞ ᱡᱩᱫᱤ ᱠᱚ ᱧᱮᱞ ᱧᱮᱞ ᱛᱮ ᱚ ᱤᱱᱥᱴᱟᱜᱨᱟᱢ ᱯᱷᱮᱥᱵᱩᱠ ᱚᱠᱟᱵᱮᱱ ᱞᱟᱹᱭ ᱠᱮᱭᱟ ᱱᱮᱛᱟᱨ ᱡᱩᱜᱽ ᱨᱮ ᱚᱱᱟ ᱢᱟ ᱴᱨᱮᱱᱰᱤᱝ ᱞᱮ ᱴᱨᱮᱱᱰᱤᱝ ᱞᱮ ᱪᱟᱹᱫᱩᱜ ᱠᱟᱱᱟ ᱦᱮᱸ ᱥᱮ ᱵᱟᱝ ᱚᱱᱟ ᱠᱷᱟᱹᱛᱤᱨ ᱫᱚ ᱡᱟᱦᱟᱸᱭ ᱠᱚ ᱦᱚᱭᱛᱳ ᱚᱱᱟ ᱠᱚᱨᱮ ᱴᱟᱭᱤᱢ ᱯᱟᱥ ᱮᱟ ᱠᱚ ᱥᱚᱢᱚᱭ ᱠᱚ ᱱᱚᱥᱴᱚᱭ ᱫᱟ ᱠᱚ ᱤᱛᱮ ᱩᱱᱠᱩᱣᱟᱜ ᱥᱚᱢᱚᱭ ᱱᱚᱥᱴᱚᱜ ᱠᱟᱱᱟ ᱦᱮᱸ ᱥᱮ ᱵᱟᱝ ᱠᱤᱱᱛᱩ ᱚᱱᱟ ᱠᱷᱚᱱ ᱟᱨ ᱢᱤᱫᱴᱮᱱ ᱫᱤᱠ ᱤᱧ ᱱᱮᱞᱮᱫᱟ ᱡᱩᱚᱫᱤ ᱡᱟᱦᱟᱸᱭ ᱚ ᱯᱟᱴᱷᱩᱶᱟᱹ ᱜᱤᱫᱽᱨᱟᱹ ᱢᱳᱵᱟᱭᱤᱞ ᱤᱫᱤ ᱠᱟᱛᱮᱜ ᱡᱚᱫᱤ ᱠᱚ ᱯᱟᱲᱦᱟᱜ ᱟᱠᱚ ᱵᱟ ᱢᱳᱵᱟᱭᱤᱞ ᱛᱮᱜᱮ ᱡᱚᱫᱤ ᱟᱠᱚᱣᱟᱜ ᱚᱱᱟ ᱚᱠᱟ ᱯᱨᱚᱵᱮᱞᱮᱢ ᱦᱮᱱᱟᱜ ᱛᱟᱠᱚᱣᱟ ᱯᱟᱲᱦᱟᱣ ᱨᱮᱱᱟᱜ ᱚᱱᱟ ᱠᱚ ᱡᱚᱫᱤ ᱠᱚ ᱥᱚᱞᱵᱷ ᱟᱠᱚ᱾ ᱛᱚ ᱩᱱᱠᱩᱣᱟᱜ ᱫᱚ ᱟᱹᱰᱤ ᱜᱟᱱ ᱵᱷᱟᱜᱤ ᱨᱮ ᱮᱢᱚᱜ ᱟᱠᱚ ᱚᱹᱰᱤ ᱜᱟᱱ ᱵᱷᱟᱜᱤ ᱡᱤᱱᱤᱥ ᱠᱚ ᱥᱮᱬᱟᱭᱟᱠᱚ ᱦᱮᱸ ᱥᱮ ᱵᱟᱝ?
ᱦᱮᱸ ᱦᱳᱭ
ᱦᱮᱸ ᱟᱹᱞᱤᱱᱟᱜ ᱡᱩᱠᱛᱤ ᱫᱚ ᱴᱷᱤᱠ ᱜᱮᱵᱤᱱ ᱵᱩᱡᱷᱟᱹᱣ ᱟᱠᱟᱜ ᱥᱮ ᱠᱟᱹᱡ ᱛᱟᱞᱟᱝ ᱟᱹᱵᱤᱱ
ᱦᱮᱸ ᱵᱟᱝᱜᱮ ᱴᱷᱤᱠ ᱜᱮᱞᱤᱧ ᱵᱩᱡᱷᱟᱹᱣ ᱠᱟᱜᱼᱟ᱾ ᱱᱚᱣᱟ ᱦᱟᱸᱜ ᱮᱠᱫᱚᱢ ᱥᱟᱹᱨᱤᱭᱟᱜ ᱠᱟᱱ ᱜᱮᱭᱟ᱾
ᱟᱪᱪᱷᱟ ᱟᱪᱪᱷᱟ ᱟᱫᱚ ᱞᱤᱧ ᱞᱟᱹᱭ ᱫᱟ ᱟᱻ ᱱᱮᱛᱟᱨ ᱡᱩᱜ ᱨᱮ ᱡᱟ ᱚᱵᱚᱥᱛᱷᱟ ᱦᱮᱸ ᱥᱮ ᱵᱟᱝ? ᱟᱨ ᱱᱤᱭᱟᱹ ᱤᱫᱤ ᱠᱟᱛ ᱛᱮ ᱟᱨ ᱢᱤᱫᱴᱤᱡ ᱠᱩᱠᱞᱤ ᱛᱟᱦᱮᱸ ᱞᱮᱱᱟ ᱟᱵᱚ ᱡᱟᱦᱟᱸ ᱟ ᱥᱟᱶᱛᱟᱞᱤ ᱞᱮᱱᱜᱩᱭᱮᱡᱽ ᱦᱮᱸ ᱟᱹᱵᱤᱱ ᱢᱟ ᱵᱟᱲᱟᱭ ᱜᱮᱭᱟᱵᱤᱱ ᱟᱹᱫᱤᱵᱟᱹᱥᱤ ᱦᱮᱸ ᱥᱮ ᱵᱟᱝ? ᱟᱹᱫᱤᱵᱟᱹᱥᱤᱭᱟᱜ ᱟ ᱢᱤᱱᱤᱝ ᱪᱮᱫ ᱢᱟᱱᱮ ᱚᱨᱛᱷᱚ ᱫᱚᱵᱚᱱ ᱵᱟᱲᱟᱭ ᱜᱮᱭᱟ ᱥᱮ ᱵᱟᱝ? ᱟᱪᱪᱷᱟᱧ ᱞᱟᱹᱭᱫᱟ ᱟᱹᱫᱤᱵᱟᱹᱥᱤᱭᱟᱜ ᱚᱨᱛᱷᱚᱧ ᱞᱟᱹᱭᱫᱟ ᱟᱹᱫᱤᱵᱟᱹᱥᱤ ᱢᱟᱱᱮ ᱟᱹᱫᱤᱢ ᱡᱩᱜᱽ ᱠᱷᱚᱱ ᱚᱠᱚᱭ ᱱᱚᱣᱟ ᱯᱨᱤᱛᱷᱤᱵᱤᱨ ᱨᱮ ᱵᱟᱥᱤᱱᱫᱟ ᱠᱟᱱᱟ᱾ ᱦᱮᱸ ᱥᱮ ᱵᱟᱝ? ᱟᱹᱫᱤᱢ ᱡᱩᱜᱽ ᱠᱷᱚᱱ ᱚᱠᱚᱭᱮ ᱱᱚᱣᱟ ᱯᱤᱛᱷᱤᱵᱤ ᱭᱟᱜ ᱵᱟᱥᱤᱱᱫᱟ ᱠᱟᱱᱟ, ᱩᱱᱤ ᱜᱮ ᱦᱩᱭᱩᱜ ᱠᱟᱱᱟ ᱟᱹᱫᱤᱵᱟᱹᱥᱤ ᱦᱮᱸ ᱥᱮ ᱵᱟᱝ?
ᱦᱮᱸ
ᱟᱵᱚᱣᱟᱜ ᱫᱚ ᱟᱵᱚ ᱫᱚ ᱯᱟᱹᱦᱤᱞ ᱠᱷᱚᱱ ᱵᱚᱱ ᱱᱚᱣᱟ ᱯᱤᱛᱷᱤᱵᱤᱨ ᱨᱮ ᱟᱵᱩᱣᱟᱜ ᱤᱭᱟᱹ ᱦᱮᱱᱟᱜᱼᱟ, ᱟᱵᱚᱣᱟᱜ ᱫᱷᱚᱨᱚᱢ ᱦᱮᱱᱟᱜᱼᱟ᱾
ᱤᱧ ᱥᱮ
ᱟᱵᱚᱣᱟᱜ ᱫᱷᱚᱨᱚᱢ ᱨᱮ ᱡᱮᱢᱚᱱ ᱥᱟᱫᱷᱤᱱᱚᱛᱟ ᱟᱱᱫᱳᱞᱚᱱ ᱠᱚᱨᱮ ᱟᱸ ᱟᱵᱚᱣᱟᱜ ᱛᱟᱦᱮᱸ ᱞᱮᱱᱟ ᱡᱮᱢᱚᱱ ᱥᱤᱫᱩ ᱠᱟᱱᱩ ᱩᱱᱠᱩᱣᱟᱜ ᱤᱭᱟᱹ ᱛᱟᱦᱮᱸ ᱞᱮᱱᱟ᱾ ᱚᱵᱚᱫᱟᱱ ᱛᱟᱦᱮᱸ ᱞᱮᱱᱟ᱾ ᱤᱱᱟᱹ ᱯᱚᱨᱮ ᱵᱟᱲᱟᱭ ᱜᱮᱭᱟᱵᱤᱱ ᱯᱚᱱᱰᱤᱛ ᱨᱚᱜᱷᱩᱱᱟᱛᱷ ᱢᱩᱨᱢᱩᱣᱟᱜ ᱩᱹᱰᱤᱜᱟᱱ ᱠᱚᱵᱤᱛᱟ ᱦᱮᱱᱟᱜᱼᱟ᱾ ᱩᱹᱰᱤᱜᱟᱱ ᱟ ᱩᱱᱠᱩᱣᱟᱜ